ᱟᱹᱞᱤᱧᱟᱹᱜ ᱟᱲᱟᱝ ᱟ ᱧᱟᱢᱚᱜ ᱠᱟᱱᱟ ᱥᱮ ᱵᱟᱝ
ᱦᱮᱸ ᱟᱢᱟᱜ ᱟᱣᱟᱡ ᱫᱚ ᱠᱤᱞᱤᱭᱟᱨ ᱜᱮ ᱦᱤᱡᱩᱜ ᱠᱟᱱᱟ
ᱟᱪᱪᱷᱟ ᱟᱪᱪᱷᱟ
ᱢᱮᱱᱟᱹᱫᱟᱹᱧ
ᱦᱮᱸ ᱦᱮᱸ ᱴᱷᱤᱠ ᱜᱮ ᱦᱤᱡᱩᱜ ᱠᱟᱱᱟ ᱱᱤᱛᱚᱜ ᱫᱚ
ᱚ
ᱱᱟᱯᱟᱭ ᱜᱮ ᱱᱟᱯᱟᱭ
ᱢᱟ ᱛᱚᱵᱮ
ᱛᱮᱦᱮᱧ ᱫᱚ ᱮ ᱡᱟᱦᱟᱸ ᱠᱷᱚᱱᱟᱜ ᱤᱧ ᱵᱤᱞᱚᱝᱜᱼᱟ ᱥᱮ ᱟᱢ ᱦᱚᱸ ᱵᱤᱞᱚᱝ ᱮᱼᱟ ᱚᱸᱰᱮᱚᱡ ᱜᱮ ᱢᱟᱱᱮ ᱡᱷᱟᱲᱠᱷᱚᱸᱰ ᱫᱚ ᱵᱟᱨᱮᱛᱮᱞᱟ ᱜᱟᱞᱢᱟᱨᱟᱜᱼᱟ
ᱴᱷᱤᱠ
ᱵᱚᱞᱮ ᱟᱵᱚᱣᱟᱜ ᱫᱤᱥᱚᱢ ᱠᱟᱱᱟ ᱱᱚᱣᱟ ᱟᱵᱚᱣᱟᱜ ᱫᱤᱥᱚᱢ ᱨᱮ ᱱᱚᱣᱟ ᱡᱷᱟᱲᱠᱷᱚᱸᱰ ᱪᱮᱫ ᱪᱮᱫ ᱚᱱᱠᱟ ᱤᱭᱟᱹ ᱡᱟᱭᱜᱟ ᱢᱮᱱᱟᱜᱼᱟ ᱥᱮ ᱪᱮᱫ ᱪᱮᱫ ᱚᱱᱠᱟ ᱜᱷᱚᱴᱚᱱᱟ ᱜᱷᱚᱴᱟᱣ ᱞᱮᱱᱟ ᱚᱱᱟ ᱠᱚ ᱵᱟᱨᱮᱛᱮᱞᱟᱟᱝ ᱜᱟᱞᱢᱟᱨᱟᱜᱼᱟ
ᱴᱷᱤᱠ ᱜᱮᱭᱟ
ᱥᱮᱞᱟᱝ ᱞᱟᱹᱭ ᱦᱟᱹᱴᱤᱧ ᱡᱚᱱᱟᱜᱼᱟ ᱟᱪᱪᱷᱟ ᱡᱷᱟᱲᱠᱷᱚᱱᱰ ᱨᱮᱭᱟᱜ ᱨᱟᱡᱽᱫᱷᱟᱹᱱᱤ ᱢᱟᱠᱟᱱ ᱨᱟᱡᱽ ᱨᱟᱡᱽᱫᱟᱱᱤ ᱢᱟᱠᱟᱱ ᱨᱟᱸᱪᱤ ᱟᱨ ᱯᱨᱟᱭᱽᱫᱟᱱᱤ ᱢᱟ ᱠᱟᱱ ᱫᱩᱢᱠᱟ ᱚ ᱱᱟᱯᱟᱭ ᱜᱮᱭᱟ ᱢᱮᱱᱠᱷᱟᱱ ᱟᱵᱚᱣᱟᱜ ᱚᱱᱟ ᱡᱷᱟᱲᱠᱷᱚᱸᱰ ᱨᱮ ᱵᱚᱞᱮ ᱟᱵᱚᱣᱟᱜ ᱤᱛᱤᱦᱟᱥᱠ ᱡᱟᱭᱜᱟ ᱨᱮ ᱡᱟᱭᱜᱟ ᱚᱠᱟ ᱚᱠᱟᱨᱮ ᱢᱮᱱᱟᱜᱼᱟ ᱪᱮᱫ ᱟᱢ ᱱᱚᱣᱟᱢ ᱞᱟᱹᱭ ᱫᱟᱲᱮᱭᱟᱜᱼᱟ ᱠᱟᱹᱴᱤᱡ ᱛᱷᱚᱲ ᱜᱟᱱ
ᱱᱤᱛᱳᱜ ᱫᱚ ᱟᱵᱚ ᱱᱚᱣᱟ ᱥᱟᱱᱛᱟᱲ ᱯᱟᱨᱜᱟᱱᱟ ᱵᱚᱱ ᱧᱟᱢ ᱟᱠᱟᱫᱟ ᱡᱟᱦᱟᱸ ᱫᱚ ᱱᱚᱣᱟ ᱟᱵᱚ ᱡᱷᱟᱲᱠᱷᱚᱸᱰ ᱫᱩᱢᱠᱟ ᱡᱮᱞᱟᱨᱮ ᱟᱫᱚ ᱱᱤᱛᱚᱜ ᱢᱟᱱᱮ ᱟᱵᱚᱣᱟᱜ ᱱᱚᱣᱟ ᱡᱟᱦᱟᱸ ᱫᱚ ᱨᱟᱡᱽ ᱨᱮᱱᱟᱜ ᱡᱷᱟᱲᱠᱷᱚᱸᱰ ᱱᱚᱣᱟ ᱨᱟᱡᱽ ᱫᱚ ᱦᱟᱸᱜ ᱟᱵᱚ ᱫᱚ ᱯᱟᱦᱞᱮ ᱫᱚ ᱵᱤᱦᱟᱨ ᱠᱷᱚᱡ ᱵᱚᱱ ᱦᱩ ᱟᱫᱚ ᱡᱷᱟᱲᱠᱷᱚᱸᱰ ᱟᱞᱟᱜ ᱮᱱ ᱛᱟᱵᱚᱱᱟ ᱫᱩᱦᱟᱡᱟᱨ ᱤᱥᱩ ᱨᱮ ᱫᱩᱦᱥᱟᱨᱟ ᱞᱮᱠᱟᱛᱮ ᱟᱵᱚ ᱥᱟᱱᱛᱟᱲ ᱯᱟᱨᱜᱟᱱᱟ ᱵᱚᱱ ᱞᱟ. ᱭ ᱠᱮᱫᱟ ᱥᱟᱱᱛᱟᱲ ᱯᱟᱨᱜᱟᱱᱟ ᱧᱟᱢ ᱠᱟᱛᱮ ᱚᱸᱰᱮ ᱟᱵᱚᱣᱟᱜ ᱥᱟᱱᱛᱟᱲ ᱯᱟᱨᱜᱟᱱᱟ ᱨᱮ ᱮᱠᱴ ᱪᱟᱹᱞᱩ ᱞᱟᱹᱜᱩ ᱢᱮᱱᱟᱜᱼᱟ ᱥᱟᱱᱛᱟᱲ ᱴᱮᱱᱮᱱᱥᱤ ᱮᱠᱴ ᱥᱟᱱᱛᱟᱞ ᱯᱟᱨᱜᱟᱱᱟ ᱵᱚᱱ ᱢᱮᱱ ᱞᱮᱠᱷᱟᱡ
ᱦᱩᱸ
ᱟᱹᱫᱤᱵᱟᱹᱥᱤ ᱟᱹᱫᱤᱵᱟᱹᱥᱤ ᱡᱟᱢᱤᱱ ᱠᱟᱱᱟ ᱱᱚᱣᱟ ᱫᱚ ᱜᱮᱨ ᱟᱹᱫᱤᱟᱹᱥᱤ ᱫᱚ ᱫᱚ ᱵᱟᱠᱚ ᱦᱟᱛᱟᱣ ᱫᱟᱲᱮᱭᱟᱜᱼᱟ ᱟᱫᱚ ᱟᱹᱰᱤ ᱫᱚ ᱱᱚᱣᱟ
ᱡᱟᱦᱟᱸ ᱫᱚ ᱥᱟᱱᱛᱟᱲ ᱴᱮᱱᱮᱱᱥᱤ ᱮᱠᱴ ᱢᱮᱱᱟᱜᱼᱟ ᱠᱟᱹᱱᱩᱱ ᱱᱚᱣᱟ ᱠᱟᱹᱱᱩᱱ ᱥᱮ ᱥᱩᱰᱟᱹᱱ ᱠᱚ ᱢᱮᱱᱫᱟ ᱵᱟᱝ ᱨᱟᱹᱯᱩᱫ ᱠᱚ ᱢᱮᱱᱫᱟ ᱛᱟᱠᱤ ᱡᱟᱦᱟᱸ ᱛᱤᱱᱟᱹᱜ ᱜᱮ ᱚᱰᱮ ᱡᱷᱟᱲᱠᱷᱚᱱᱰ ᱨᱮ ᱟᱹᱫᱤᱵᱟᱟᱹᱥᱤ ᱢᱮᱱᱟᱜ ᱠᱚ ᱫᱤᱠᱩ ᱫᱚ ᱦᱤᱡᱩᱜ ᱠᱟᱱ ᱫᱟᱨᱟᱢ ᱡᱮᱢᱚᱱ ᱠᱚ ᱵᱟᱹᱨ ᱵᱟᱛᱟᱚᱜ ᱟᱩᱠᱩᱣᱟᱜ ᱡᱟᱭᱜᱟ ᱠᱚ ᱞᱩ ᱱᱚᱣᱟ ᱠᱚ ᱪᱮᱥᱴᱟ ᱟᱠᱟᱫᱟ ᱱᱤᱛᱚᱜ ᱱᱩᱠᱩ ᱵᱤ ᱡᱮᱯᱤ ᱵᱟᱞᱟ
ᱦᱮᱸ
ᱟᱫᱚ ᱱᱚᱣᱟ ᱥᱩᱫᱚᱱ ᱠᱚ ᱢᱮᱱ ᱮᱫᱟ ᱟᱫᱚ ᱱᱚᱣᱟ ᱨᱮ ᱡᱚᱛᱚ ᱟᱹᱫᱤᱵᱟᱹᱥᱤ ᱦᱚᱲ ᱱᱮᱛᱚᱜ ᱮᱠᱴᱤᱵ ᱵᱟ. ᱱᱩᱜ ᱠᱚᱣᱟ ᱟᱠᱷᱤᱨ ᱪᱮᱫᱟᱜ ᱱᱚᱝᱠᱟ ᱫᱚ
ᱦᱮᱸ ᱟᱵᱚ ᱟᱹᱫᱤᱵᱥᱤᱭᱟᱜ ᱥᱚᱵᱥᱮ ᱢᱟᱲᱟᱝ ᱠᱚᱢ ᱡᱚᱨᱤ ᱫᱚ ᱠᱟᱱᱟ ᱦᱟᱺᱰᱤ ᱯᱟᱹᱣᱨᱟᱹ ᱟᱨ ᱡᱟᱣᱟ ᱛᱮ ᱱᱚᱝᱠᱟᱱ ᱱᱚᱝᱠᱟᱱ ᱪᱤᱡᱽ ᱵᱚᱱ ᱤᱭᱟᱹ ᱫᱟ ᱟᱵᱚ ᱡᱷᱟᱲᱠᱷᱚᱱᱰ ᱨᱮ ᱡᱷᱟᱲᱠᱟᱱᱰ ᱨᱮᱫᱚ ᱟᱵᱚᱣᱟᱜ ᱮ ᱫᱤᱥᱚᱢ ᱠᱟᱱᱟ ᱥᱮ ᱟᱵᱚᱣᱟᱜ ᱨᱟᱡᱽᱤᱭᱟᱹ ᱠᱟᱱᱟ ᱢᱮᱱᱠᱷᱟᱡ ᱟᱵᱚ ᱨᱟᱡᱽ ᱨᱮᱜᱮ ᱟᱵᱚᱮ ᱜᱮ ᱠᱚᱢᱡᱳᱨ ᱢᱮᱱᱟᱜ ᱵᱚᱱᱟ ᱱᱚᱣᱟ ᱞᱟᱹᱜᱤᱫᱮ ᱦᱮᱱᱟᱜ ᱵᱚᱱᱟ, ᱟᱵᱚ ᱦᱟᱺᱰᱤ ᱯᱟᱹᱣᱨᱟᱹ ᱥᱮ ᱯᱷᱩᱴᱵᱚᱞ ᱮᱱᱮᱡ ᱡᱟᱛᱨᱟ ᱚᱨᱠᱮᱥᱴᱨᱟ ᱱᱟᱭᱤᱴ ᱯᱨᱳᱜᱨᱟᱢ ᱚᱱᱟ ᱠᱩ ᱟᱹᱣᱨᱤ ᱥᱟᱣᱲᱤ ᱠᱤ ᱡᱟᱱᱤ ᱵᱚᱱ ᱫᱷᱮᱭᱟᱱᱟᱜ ᱠᱟᱱᱟ ᱱᱚᱣᱟ ᱤᱭᱟᱹᱛᱮ ᱱᱤᱛᱚᱜ ᱦᱚᱸ ᱟᱵᱚ ᱟᱹᱫᱤᱵᱟᱹᱥᱤ ᱚᱸᱰᱮ ᱜᱮᱴᱤ ᱢᱮᱱᱟᱜ ᱵᱚᱱᱟ ᱡᱟᱵᱠᱤ ᱡᱷᱟᱲᱠᱷᱚᱱᱰ ᱱᱚᱣᱟ ᱞᱟ. ᱜᱤᱫ ᱠᱚ ᱟᱞᱟᱜ ᱞᱮᱫᱟ ᱡᱟᱵᱠᱤ ᱱᱚᱸᱰᱮ ᱠᱚ ᱢᱩᱞ ᱱᱮᱢᱟᱥᱤ ᱟᱹᱫᱤᱵᱟᱹᱥᱤ ᱥᱟᱱᱛᱷᱟᱞ ᱠᱚᱣᱟᱜ ᱨᱟᱡᱽ ᱦᱩᱭᱩᱜ ᱢᱟ ᱮᱱᱠᱷᱟᱱ ᱱᱤᱛᱳᱜ ᱟᱵᱚᱣᱟᱜ ᱨᱟᱡᱽ ᱚᱠᱚᱨ? ᱟᱵᱚᱣᱟᱜ ᱨᱟᱡ ᱱᱚᱰᱮ ᱵᱟᱹᱱᱩᱜᱼᱟ ᱚᱱᱟ ᱨᱮᱭᱟᱜ ᱢᱮᱱ ᱠᱟᱨᱚᱱ ᱦᱚᱸ ᱟᱵᱚ ᱦᱚᱲ ᱦᱚᱯᱚᱱ ᱠᱟᱱ ᱜᱮᱭᱟ ᱵᱩᱱ᱾
ᱮᱠᱫᱚᱢ ᱮᱠᱫᱚᱢ᱾
ᱟᱨ ᱵᱟᱝᱠᱷᱟᱱ ᱟᱵᱚᱣᱟᱜ ᱡᱟᱦᱟᱸ ᱱᱤᱛᱚᱜ ᱧᱮᱞᱚᱜ ᱠᱟᱱᱟ ᱟᱵᱚᱣᱟᱜ ᱤᱥᱛᱷᱤᱛᱤ ᱡᱷᱟᱲᱠᱷᱚᱸᱰ ᱨᱮ ᱚᱸᱰᱮ ᱫᱚ ᱥᱚᱵᱥᱮ ᱵᱚᱞᱮ ᱩᱪᱟ ᱥᱮ ᱥᱚᱵᱥᱮ ᱪᱚᱴ ᱦᱚᱲ ᱟᱵᱚ ᱜᱮᱵᱚ ᱛᱟᱦᱮᱸ ᱠᱚᱜᱼᱟ᱾ ᱞᱟᱹᱴᱩ ᱢᱟᱨᱟᱝ ᱦᱚᱲ ᱟᱵᱚ ᱜᱮᱵᱚᱱ ᱦᱩᱭ ᱠᱚᱜᱼᱟ᱾
ᱦᱩᱸ
ᱢᱮᱱᱠᱷᱟᱱ ᱱᱤᱛᱚᱜ ᱡᱷᱟᱲᱠᱷᱚᱸᱰ ᱨᱮ ᱟᱵᱚ ᱜᱮ ᱢᱮᱱᱟᱜ ᱵᱚᱱᱟ ᱠᱟᱹᱴᱤᱡ ᱦᱚᱲ ᱞᱮᱠᱟ᱾ ᱡᱷᱟᱲᱠᱷᱚᱸᱰ ᱱᱚᱣᱟ ᱜᱮᱞᱮ ᱦᱩᱭ ᱞᱮᱱᱟ ᱡᱮ ᱩᱱᱠᱩ ᱥᱟᱱᱛᱷᱟᱞ ᱦᱚᱲ ᱡᱮᱢᱚᱱ ᱵᱟᱠᱩ ᱥᱳᱥᱟᱱ ᱠᱚ ᱵᱟ ᱚᱛᱛᱟᱪᱟᱨ ᱠᱚ ᱡᱮᱢᱚᱱ ᱩᱱᱠᱩ ᱞᱟᱦᱟᱜ ᱞᱟᱹᱴᱩ ᱠᱚ ᱮᱱᱠᱷᱟᱱ ᱱᱤᱛ ᱢᱟ ᱟᱨᱚ ᱵᱚᱱ ᱠᱟᱹᱴᱤᱡ ᱪᱟᱞᱟᱣᱱᱟ ᱞᱟᱦᱟ ᱠᱷᱚᱱᱚᱡ᱾
ᱡᱟᱵᱠᱤ ᱱᱚᱣᱟ ᱠᱚᱢᱟ ᱵᱟᱝ ᱦᱳᱭᱳᱜ ᱞᱟᱹᱠᱛᱤ ᱠᱟᱱᱟ᱾
ᱟᱨ ᱱᱚᱣᱟ ᱧᱮᱞ ᱠᱟᱛᱮᱜ ᱦᱚᱸ ᱟᱹᱰᱤ ᱫᱩᱠ ᱵᱩᱡᱷᱟᱹᱜ ᱠᱟᱱᱟ ᱵᱩᱡᱷᱟᱹᱣ ᱥᱟᱶᱛᱮ ᱱᱚᱣᱟ ᱡᱷᱟᱲᱠᱷᱚᱸᱰ ᱚᱱᱟ ᱟᱵᱚᱣᱟᱜ ᱥᱳᱱᱟ ᱡᱷᱟᱲᱠᱷᱚᱸᱰ ᱠᱟᱱᱟ ᱱᱚᱣᱟ ᱡᱷᱟᱲᱠᱷᱚᱸᱰ ᱨᱮ ᱟᱵᱚ ᱵᱚᱱ ᱮᱲᱮ ᱦᱚᱪᱚᱜ ᱠᱟᱱᱟ᱾ ᱩᱱᱟᱹᱜ ᱯᱟᱲᱦᱟᱣ ᱚᱞᱚᱜ ᱯᱟᱲᱦᱟᱣ ᱠᱟᱛᱮ ᱦᱚᱸᱵᱚᱱ ᱮᱲᱮᱪᱚᱜ ᱠᱟᱱᱟ, ᱞᱟᱦᱟ ᱡᱚᱠᱷᱚᱱ ᱵᱟᱠᱚ ᱚᱞᱚᱜ ᱯᱟᱲᱟᱜ ᱠᱟᱱ ᱛᱟᱦᱮᱸᱱᱟ ᱩᱱ ᱡᱚᱠᱷᱚᱱ ᱢᱟ ᱚᱠᱚᱨ ᱚᱱᱠᱟ ᱵᱟᱠᱚ ᱮᱲᱮᱪᱚ ᱞᱮᱱᱟ, ᱥᱮ ᱡᱩᱢᱤᱫ ᱠᱚ ᱛᱟᱦᱮᱸ ᱠᱟᱱᱟ᱾
ᱦᱩᱸ
ᱢᱮᱱᱱᱠᱷᱟᱱ ᱱᱤᱛᱚᱜ ᱚᱞᱚᱜ ᱯᱟᱲᱦᱟᱣ ᱠᱟᱛᱮᱜ ᱦᱚᱸᱵᱚᱱ ᱨᱮᱡ ᱦᱤᱡᱩᱜ ᱠᱟᱱᱟ᱾
ᱮᱠᱫᱚᱢ
ᱛᱟᱦᱚᱞᱮ ᱵᱮᱠᱟᱨ ᱵᱚᱱ ᱚᱞᱚᱜ ᱯᱟᱲᱟᱜ ᱠᱟᱱᱟ᱾ ᱚᱞᱚᱜ ᱯᱟᱲᱦᱟᱜ ᱠᱷᱱᱟᱜ ᱢᱚᱡᱽ ᱢᱟ ᱡᱟᱦᱟᱸᱭ ᱟᱵᱚᱨᱮᱱ ᱦᱟᱯᱲᱟᱢ ᱠᱚ ᱛᱟᱦᱮᱸ ᱠᱟᱱᱟ, ᱩᱱᱠᱩ ᱱᱟᱯᱟᱭ ᱠᱚ ᱛᱟᱦᱮᱸ ᱠᱟᱱᱟ᱾ ᱵᱤᱱᱟᱹ ᱚᱞᱚᱜ ᱯᱟᱲᱦᱟᱜ ᱨᱮᱦᱚᱸ ᱟᱠᱚᱣᱟᱜ ᱡᱟᱭᱜᱟ ᱡᱩᱚᱢᱤ ᱠᱚ ᱨᱩᱠᱷᱤᱭᱟᱹ ᱞᱮᱫ ᱜᱮᱭᱟ᱾ ᱥᱮ ᱤᱰᱮ ᱪᱮᱫ ᱠᱚ ᱞᱟᱹᱲᱦᱟᱹᱭ ᱞᱮᱱᱟ ᱡᱷᱟᱲᱠᱷᱚᱸᱰ ᱠᱚ ᱵᱟᱧᱪᱟᱣ ᱠᱮᱫᱼᱟ᱾
ᱥᱮ ᱪᱮᱫ ᱥᱮ ᱪᱮᱫ ᱞᱮᱠᱟ?
ᱦᱩᱸ ᱮᱫᱚᱢᱫᱚᱢ᱾
ᱟᱢ ᱱᱚᱣᱟ ᱡᱷᱟᱲᱠᱷᱚᱸᱰ ᱨᱮ ᱫᱤᱥᱚᱢ ᱨᱮ ᱟᱵᱚ ᱡᱟᱦᱱᱟᱜ ᱵᱚᱱᱟ ᱦᱟᱨᱟ ᱡᱩᱣᱟᱹᱱ ᱠᱚᱨᱟᱣᱟ ᱚᱠᱟᱴᱷᱮᱱ ᱚᱱᱠᱟ ᱜᱟᱹᱛᱮᱢ ᱧᱮᱞ ᱧᱟᱢᱮᱫᱼᱟ ᱡᱮ ᱟᱵᱚ ᱵᱟᱵᱚᱱ ᱞᱟᱦᱟ ᱫᱟᱲᱮᱭᱟᱜ ᱠᱟᱱᱟ ᱢᱮᱱᱛᱮ᱾
ᱢ ᱪ ᱟᱡ ᱵᱟ ᱟᱠ ᱫ
ᱢᱟᱱᱮ ᱟᱵᱚ ᱡᱷᱟᱲᱠᱷᱚᱸᱰ ᱨᱮᱱ ᱦᱟᱨᱟ ᱡᱩᱣᱟᱹᱱ ᱠᱚᱲᱟ ᱪᱮᱫᱟᱜ ᱵᱚᱱ ᱫᱟᱲᱭᱟᱜ ᱠᱟᱱᱟ ᱞᱟᱦᱟ? ᱡᱚᱠᱷᱚᱱ ᱟᱵᱚ ᱢᱟ ᱚᱞᱚᱜ ᱯᱟᱲᱦᱟᱜ ᱠᱟᱱᱟ ᱵᱚᱱ ᱮᱱᱦᱚᱸ ᱟᱵᱚ ᱱᱚᱝᱠᱟ ᱛᱟᱭᱚᱢ ᱜᱮ ᱦᱮᱱᱟᱜ ᱵᱚᱱᱟ ᱪᱮᱫᱟᱜ?
ᱦᱮᱸ ᱱ ᱫᱚ ᱛᱟᱞ ᱢᱟ ᱴᱷᱤᱠᱱᱟᱢ ᱠᱟ ᱵᱟᱝ ᱟᱹᱠᱷᱤᱨ ᱟᱵᱚ ᱡᱩᱣᱟ ᱪᱮᱫᱟᱜ ᱵᱚᱱ ᱞᱟᱦᱟᱜ ᱠᱟᱱᱟ ᱟᱫᱚ ᱱᱤᱛᱚᱜ ᱡᱟᱦᱟᱸ ᱠᱚ ᱚᱞᱚᱜ ᱯᱟᱲᱦᱟᱜ ᱠᱟᱱ ᱛᱟᱵᱚᱱᱟ ᱩᱱᱠᱩ ᱦᱚᱸ ᱢᱟᱱᱮ ᱫᱚᱠᱚ ᱪᱷᱟᱹᱯᱟᱹᱨᱤ ᱜᱤᱰᱤᱭᱮᱫᱟ ᱴᱷᱤᱠᱜᱮᱭᱟ ᱢᱟᱱᱮ ᱟᱹᱱᱮ ᱵᱟᱞᱟ ᱯᱤᱲᱦᱤ ᱫᱚ ᱩᱱᱠᱩ ᱫᱚ ᱟᱵᱚ ᱱᱤᱛᱚᱜ ᱡᱩᱣᱟ ᱢᱟᱱᱮ ᱪᱮᱫ ᱞᱮᱠᱟ ᱢᱮᱱᱟᱜ ᱠᱚᱣᱟ ᱩᱱᱠᱩ ᱫᱚ ᱞᱟᱦᱟ ᱯᱤᱲᱦᱤ ᱠᱟᱱᱟ ᱠᱚ ᱩᱱᱠᱩ ᱢᱟᱱᱮ ᱪᱮᱫ ᱞᱮᱠᱟᱠᱩ ᱪᱤᱠᱟᱹ ᱤᱫᱤᱭᱮᱫᱟ ᱛᱚ ᱩᱱᱠᱩ ᱟᱞᱮ ᱵᱟᱞᱟ ᱯᱤᱲᱦᱤ ᱦᱚᱸ ᱚᱱᱟ ᱧᱮᱞ ᱠᱟᱜ ᱜᱮ ᱩᱱᱚᱱᱠᱩ ᱪᱤᱠᱟᱹ ᱤᱫᱤᱭᱮᱫᱟ
ᱟᱫᱚ ᱱᱤᱛ ᱢᱟ ᱡᱚᱛᱚ ᱡᱩᱣᱧ ᱛᱟᱦᱮᱸ ᱠᱚᱣᱟ᱾ ᱛᱟᱦᱚᱞᱮ ᱡᱟᱦᱟᱸᱴ ᱵᱚᱞ ᱦᱩᱭᱩᱜᱼᱟ ᱚᱸᱰᱮ ᱪᱟᱞᱟᱜᱼᱟ ᱜᱚᱴᱟᱤᱱᱮ ᱵᱤᱟᱹᱣ ᱟᱹᱜᱩᱭᱟ ᱟᱨ ᱡᱟᱦᱟᱸ ᱨᱮᱮ ᱦᱩᱭᱩᱜᱼᱟ ᱱᱟᱭᱤᱴ ᱯᱨᱳᱜᱨᱟᱢ ᱚᱸᱰᱮ ᱜᱚᱴᱟ ᱫᱤᱱᱞᱮ ᱵᱤᱟᱹᱣᱜᱩᱭᱟ᱾ ᱪᱷᱟᱹᱯᱤ ᱰᱷᱟᱥ ᱦᱩᱭᱩᱜᱼᱟ ᱜᱚᱴᱟ ᱫ ᱵᱤᱛᱟᱹ ᱟᱹᱜᱩᱭᱟ ᱟᱨ ᱥᱟᱶᱛᱮ ᱦᱟᱺᱰᱤ ᱵᱟᱹᱴᱤ ᱧᱩᱭᱟ᱾ ᱢᱟᱱᱮ ᱦᱟᱺᱰᱤ ᱧᱩ ᱵᱟᱜᱤᱦᱩᱭᱩᱜᱼᱟ ᱥᱤᱠᱠᱷᱟ ᱨᱮ ᱵᱟᱠᱚ ᱫᱷᱮᱭᱟᱱᱮᱫ ᱠᱟᱱ ᱛᱟᱵᱚᱱᱟ ᱟᱫᱚ ᱱᱚᱣᱟ ᱥᱤᱠᱠᱷᱟ ᱨᱮᱠᱚ ᱫᱷᱮᱭ ᱵᱟᱠᱷᱟᱡ ᱜᱮ ᱦᱚ ᱢᱟᱱᱮ ᱟᱵᱚ ᱥᱚᱢᱟᱡᱽ ᱨᱮ ᱵᱟᱫᱽᱞᱟᱣ ᱦᱩᱭᱩᱜᱼᱟ᱾ ᱱᱤᱛᱚᱜ ᱟᱹᱛᱩ ᱨᱮᱢ ᱧᱮᱞ ᱠᱚᱣᱟ ᱵᱟᱝ ᱢᱟᱱᱮ ᱯᱚᱧᱪᱟᱱᱵᱵᱚᱭ ᱯᱟᱨᱥᱮᱱ ᱠᱚᱲᱟ ᱜᱩᱯᱤ ᱟᱱᱤ ᱚᱱᱟ ᱯᱟᱸᱪ ᱯᱟᱨᱥᱮᱱᱩᱜ ᱯᱟᱲᱟᱜ ᱠᱟᱱᱟ ᱟᱫᱚ ᱵᱚᱞᱮ ᱡᱟᱦᱟᱸ ᱛᱤᱱᱟᱹᱜ ᱜᱮ ᱢᱮᱱᱟᱜ ᱠᱚ ᱥᱚᱢᱟᱡᱽ ᱨᱮᱱ ᱚᱨ ᱪᱮᱛᱟ ᱦᱟᱢᱮᱫ ᱞᱮ ᱠᱟᱱᱟ ᱛᱚᱵᱮ ᱟᱱᱟᱜᱮ ᱟᱵᱚᱣᱟᱜ ᱥᱚᱢᱟᱡᱽ ᱨᱮ ᱮᱯᱷᱮᱠᱴᱥ ᱛᱮ ᱯᱟᱲ ᱯᱟᱲᱦᱟᱣ ᱯᱟᱲᱟᱜᱼᱟ᱾ ᱡᱩᱛᱚ ᱢᱤᱫ ᱨᱚᱠᱚᱢ ᱫᱚ ᱫᱚᱥᱟᱨ ᱢᱤᱫ ᱨᱚᱠᱚᱢ ᱵᱚᱱ ᱡᱩᱫᱤ ᱛᱚᱵᱮ ᱟᱱᱟᱮ ᱟᱵᱚᱣᱟᱜ ᱥᱚᱢᱟᱡ ᱫᱚ ᱰᱮᱵᱷᱞᱚᱯᱚᱜᱼᱟ᱾ ᱟᱨᱠᱟᱱᱡ ᱵᱟᱵᱚᱱ ᱰᱵᱷ ᱫᱟᱲᱮᱭᱟᱜᱼᱟ᱾ ᱡᱚᱛᱚ ᱮᱠ ᱨᱚᱠᱚᱢ ᱥᱳᱥ ᱪᱮ
ᱟᱨ ᱵᱟᱠᱷᱟᱡ ᱦᱤᱡᱩᱜ ᱠᱟᱱ ᱫᱟᱨᱟᱢ ᱫᱚ ᱟᱵᱚ ᱫᱚ ᱱᱤᱛ ᱫᱚ ᱞᱮᱵᱚᱨ ᱠᱷᱟᱴᱟᱜᱼᱟ᱾ ᱞᱮᱵᱟᱨ ᱠᱷᱟᱟᱣ ᱫᱚᱢ ᱜᱚᱡᱚᱜᱼᱟ ᱧᱮᱞ ᱮᱫᱟ ᱡᱩᱢᱤᱫ ᱡᱟᱭᱜᱟ ᱟᱵᱚ ᱥᱟᱱᱛᱟᱲ ᱦᱚᱲᱟᱜ ᱜᱮ ᱪᱟᱞᱟᱜ ᱠᱟᱱᱟ ᱜᱚᱴᱟ ᱡᱟᱭᱜᱟ ᱨᱮᱢ ᱧᱮᱞᱟ ᱟᱫᱚ ᱦᱤᱡᱩᱜ ᱠᱟᱱ ᱫᱟᱨᱟᱢ ᱵᱚᱞᱮ ᱵᱟᱹᱭ ᱵᱟᱹᱭᱛᱮ ᱟᱵᱚᱨᱮᱱ ᱦᱚᱲ ᱦᱟᱺᱰᱤ ᱜᱮᱚᱜᱠᱚᱚᱱ ᱧᱩᱪᱼᱟ᱾ ᱠᱷᱚᱡᱚᱜ ᱠᱟᱱ ᱛᱟᱵᱚᱱᱟ ᱡᱟᱭᱜᱟ ᱡᱚᱢᱤ ᱢᱟ ᱞᱩᱴᱩᱜ ᱠᱟᱱ ᱜᱮ ᱟᱫᱚ ᱦᱤᱡᱩᱜ ᱠᱟᱱ ᱫᱟᱨᱟᱢ ᱫᱚᱵᱚᱱ ᱪᱟᱵᱟ ᱩᱛᱟᱹᱨᱚᱜᱟ ᱡᱟᱦᱟᱸ ᱱᱤᱛ ᱫᱚ ᱢᱟᱞᱦᱟ ᱨᱮᱠᱚ ᱥᱮᱨᱮᱮᱫ ᱠᱟᱱᱟ᱾ ᱚᱱᱠᱟ ᱜᱮ ᱦᱤᱡᱩᱜ ᱠᱟᱱ ᱫᱟᱨᱟ ᱵᱚᱱ ᱥᱟᱨᱨᱮᱡᱚᱜᱼᱟ
ᱟᱫᱚ ᱤᱧ ᱱᱚᱣᱟ ᱜᱮᱧ ᱛᱟᱵᱚᱱᱟ ᱡᱮᱩᱣᱟᱜ ᱯᱤᱲᱦᱤ ᱱᱚᱣᱟ ᱥᱟᱱᱫᱮᱥ ᱤᱧ ᱮᱢᱟ ᱠᱚ ᱛᱟᱵᱚᱱᱟ ᱡᱚᱛᱚ ᱡᱟ ᱟᱯ ᱥᱤᱠᱷᱟ ᱨᱮ ᱫᱷᱮᱭᱟᱱ ᱮᱢᱟ ᱛᱟᱵᱚᱱ ᱯᱮ ᱟᱵᱚ ᱢᱤᱫ ᱫᱤᱱ ᱫᱷᱮᱨ ᱵᱚᱱ ᱰᱮᱵᱷᱞᱚᱯᱟ ᱥᱤᱪᱪᱷᱟ ᱵᱟᱝ ᱴᱠᱷᱟᱱ ᱛᱮ ᱟᱵᱚ ᱵᱚᱱ ᱫᱟᱞ ᱦᱚᱪᱚᱣᱟᱜ ᱠᱟᱱᱟ ᱟᱵᱚᱣᱟᱜ ᱡᱟᱦᱟᱸ ᱫᱚ ᱠᱟᱹᱱᱩᱱ ᱠᱚᱵᱚᱱ ᱧᱟᱢ ᱠᱷᱟ ᱥᱚᱝᱵᱤᱫᱷᱟᱱ ᱚᱫᱷᱤᱠᱟᱨ ᱵᱚᱱ ᱧᱟᱢ ᱠᱷᱟ ᱱᱚᱣᱟ ᱠᱚᱫᱚ ᱵᱟᱵᱚᱱ ᱵᱟᱲᱟᱭ ᱛᱮᱜᱮ ᱱᱚᱣᱟ ᱠᱚ ᱚᱫᱷᱤᱠᱟᱨ ᱵᱟᱝ ᱵᱟᱲᱟ ᱛᱮᱜᱮ ᱟᱵᱚ ᱵᱚᱱ ᱨᱚᱴᱚᱡ ᱜᱚᱪᱚᱞᱚᱱ ᱚᱪᱚᱜ ᱠᱟᱱᱟ᱾ ᱟᱜᱟᱨ ᱱᱚᱣᱟ ᱠᱚ ᱚᱷᱤᱠᱟᱨ ᱵᱚᱱ ᱵᱟᱲᱲᱟ ᱞᱮᱠᱟᱱ ᱚᱭᱴᱟᱜ ᱦᱚᱸ ᱦᱤᱢᱛ ᱵᱟᱹᱱᱩᱜ ᱛᱟᱭᱟ ᱡᱮ ᱟᱵ ᱞᱚᱴᱮᱫ ᱫᱟᱲᱮᱭᱟ ᱵᱚᱱᱟ
ᱮᱠᱫᱚᱢ ᱮᱠᱫᱚᱢ ᱟᱵᱚ ᱡᱷᱟᱲᱠᱷᱚᱸᱰ ᱨᱮᱱᱟᱜ ᱟᱹᱫᱤᱵᱟᱹᱥᱤ ᱟᱨᱤᱧ ᱢᱮᱛᱟᱫ ᱠᱚᱣᱟ ᱮᱴᱟᱜ ᱫᱤᱥᱚᱢ ᱨᱮᱱ ᱥᱟᱱᱛᱷᱟ ᱦᱮ ᱠᱚᱣᱟ ᱥᱮ ᱟᱹᱫᱤᱵᱟᱹᱥᱤ ᱦᱮᱱᱟᱜ ᱠᱚᱣᱟ ᱵᱚᱞᱮ ᱟᱹᱰᱤ ᱚᱱᱛᱚᱨ ᱢᱮᱱᱟᱜᱼᱟ᱾ ᱵᱚᱞᱮ ᱟᱵᱚ ᱥᱟᱱᱛᱷᱟᱞ ᱡᱟᱦᱟᱸ ᱡᱷᱟᱲᱠᱷᱚᱸᱰ ᱨᱮ ᱦᱮᱱᱟᱜ ᱵᱚᱱᱟ ᱡᱷᱟᱲᱠᱷᱚᱸᱰ ᱚᱱᱟᱱᱟ ᱦᱚᱲ ᱠᱚ ᱢᱮ ᱡᱷᱟᱲᱠᱷᱚᱸᱰ ᱨᱮᱱᱮ ᱥᱛᱷᱟ ᱫᱚ ᱪᱤᱠᱠᱟ ᱱᱚᱝᱠᱟ ᱦᱮᱱᱟᱜ ᱯᱮᱭᱟ ᱠᱟᱞᱟᱝ ᱰᱚᱞᱟᱝ ᱱᱤᱛᱚᱜ ᱦᱚᱸ ᱡᱚᱵᱠᱤ ᱱᱤᱛᱚᱜ ᱢᱟ ᱥᱟᱱᱟᱢ ᱦᱚᱲ ᱠᱚ ᱞᱟᱦᱟ ᱪᱟᱵᱟᱭᱮᱱᱟ ᱢᱮᱱᱠᱷᱟᱱ ᱟᱯᱮᱜᱮ ᱡᱷᱟᱲᱠᱷᱚᱸᱰ ᱨᱮᱱ ᱟᱯᱮᱜᱮ ᱪᱮᱫᱟᱜ ᱱᱚᱝᱠᱟ ᱢᱮᱱᱟᱜ ᱯᱮᱭᱟ ᱪᱮᱫ ᱠᱟᱨᱚᱱ ᱛᱮ ᱵᱚᱞᱮ ᱮᱴᱟᱜ ᱫᱤᱥᱚᱢ ᱨᱮ ᱥᱟᱱᱛᱟᱞ ᱟᱨ ᱟᱵᱚ ᱡᱷᱟᱲᱠᱷᱚᱸᱰ ᱨᱮ ᱥᱟᱱᱛᱟᱞ ᱪᱮᱫ ᱚᱱᱠᱟ ᱚᱱᱛᱚᱨᱮᱢ ᱧᱮᱞ ᱧᱟᱢ ᱮᱫᱟ ᱵᱚᱞᱮ ᱱᱤᱛᱚᱜ ᱦᱚᱸ ᱟᱵᱚ ᱱᱟᱥᱮᱱᱟᱜ ᱦᱚᱸ ᱵᱟᱵᱚᱱ ᱫᱟᱲᱮ ᱠᱮᱫᱟ ᱠᱮ ᱵᱚᱞ ᱦᱚᱸ ᱵᱟᱝ ᱚᱱᱛᱚᱨ ᱪᱮᱫ ᱢᱮᱱᱟᱜᱼᱟ ᱟᱵᱚᱨᱮ ᱟᱨ ᱩᱱᱠᱩ ᱨᱮ
ᱚᱱᱛᱚᱨ ᱱᱚᱣᱟ ᱨᱮᱜᱮ ᱢᱮᱱᱟᱜᱼᱟ ᱡᱮ ᱟᱵᱚ ᱥᱤᱠᱷᱟ ᱨᱮᱭᱟᱜ ᱵᱚᱱ ᱫᱷᱮᱭᱟᱱ ᱫᱟ ᱟᱨ ᱦᱟᱺᱰᱤ ᱵᱟᱺᱴᱤ ᱨᱮ ᱵᱚᱱ ᱡᱚᱵᱮᱜ ᱠᱟᱱᱟ ᱱᱚᱣᱟ ᱨᱮ ᱤᱧ ᱫᱚ ᱚᱱᱛᱚᱨ ᱨᱮᱧ ᱧᱮᱞᱟᱢ ᱮᱫᱟ ᱢᱟᱱᱮ ᱡᱟᱦᱟᱸ ᱭᱩᱵᱟ ᱢᱮᱱᱟᱜ ᱠᱚᱣᱟ ᱡᱟᱦᱟᱸᱴᱟᱜ ᱥᱚᱢᱟᱡᱽ ᱨᱮ ᱥᱤᱠᱷᱟ ᱠᱚ ᱨᱳᱡᱽᱜᱟᱨ ᱠᱚ ᱵᱟᱠᱚ ᱜᱟᱞᱢᱟᱨᱟᱣᱚᱜ-ᱟ ᱛᱚ ᱚᱱᱟᱛᱮ ᱥᱚᱢᱟᱡᱽ ᱫᱚ ᱯᱤᱪᱷᱟᱹ ᱦᱚᱸ ᱵᱟᱝ ᱛᱟᱦᱮᱱᱟ ᱟᱫᱚ ᱟᱵᱚ ᱥᱚᱢᱟᱡᱽ ᱨᱮᱱ ᱡᱚᱛᱚ ᱦᱚᱲᱟᱜ ᱡᱟᱦᱟᱸᱮ ᱧᱮᱞ ᱠᱚᱣᱟ ᱮᱴᱟᱜ ᱥᱚᱢᱟᱡᱽ ᱨᱮᱢ ᱧᱮᱞ ᱠᱚᱣᱟ ᱚᱱᱟ ᱠᱚ ᱞᱟᱹᱜᱤᱫᱚᱱ ᱜᱟᱞᱢᱟᱨᱟ ᱢᱤᱫᱴᱮᱱᱩ ᱫᱷᱤᱨᱮ ᱫᱷᱤᱨᱮ ᱠᱟᱛᱮ, ᱟᱨ ᱟᱵᱚ ᱥᱚᱢᱟᱡᱽ ᱨᱮᱱ ᱧᱮᱞ ᱠᱚᱣᱟ ᱪᱚ ᱠᱚ ᱫᱩᱲᱩ ᱜᱽᱟᱹᱣ ᱠᱚᱣᱟ ᱩᱱᱠᱩ ᱫᱚᱠᱚ ᱜᱟᱞᱢᱟᱨᱟᱣᱚᱜ-ᱟ᱾ ᱦᱟᱸᱰᱮ ᱫᱚ ᱪᱟᱞᱟᱣ ᱦᱟᱺᱰᱤ ᱧᱩ ᱠᱮᱫᱟ, ᱦᱚᱰᱮᱧ ᱪᱟᱣ ᱞᱮᱱᱟ ᱦᱟᱺᱰᱤᱧ ᱧᱩ ᱠᱮᱫᱟ᱾ ᱚᱱᱟ ᱦᱚᱸ ᱜᱟᱞᱢᱟᱨᱟᱣ ᱟᱫᱚ ᱟᱵᱚᱨᱮᱱ ᱱᱚᱣᱟ ᱠᱚᱨᱮ ᱚᱱᱟ ᱦᱚᱸ ᱥᱟᱱᱫᱮᱥ ᱠᱚ ᱧᱟᱢ ᱮᱫᱟ ᱴᱷᱤᱠ ᱜᱮᱭᱟ ᱟᱫᱚ ᱵᱚᱞᱮ ᱱᱤᱛᱚᱜ ᱥᱤᱠᱠᱷᱟ ᱨᱮᱫᱚ ᱵᱚᱫᱞᱟᱣ ᱵᱚᱱ ᱟᱹᱜᱩ ᱞᱮᱠᱷᱟᱱ ᱫᱚ ᱡᱟᱹᱨᱩ ᱵᱚᱱ ᱞᱟᱦᱟᱜᱼᱟ᱾ ᱟᱨ ᱫᱤᱠᱩ ᱪᱷᱟᱛᱤᱠ ᱪᱮᱫ ᱠᱚ ᱰᱮᱵᱷᱞᱚᱯ ᱠᱟᱫᱟ ᱩᱱ ᱟᱵᱚ ᱰᱚᱵᱚᱞ ᱫᱩ ᱛᱤᱱ ᱦᱚᱲ ᱵᱚᱱ ᱰᱮᱵᱷᱞᱚᱯᱟ ᱴᱷᱤᱠ ᱜᱮᱭᱟ, ᱟᱫᱚ ᱱᱚᱣᱟ ᱜᱮ ᱥᱤᱠᱠᱷᱟ ᱨᱮᱱᱟᱜ ᱟᱵᱷᱟᱣᱟ ᱠᱟᱱᱟ
ᱟᱪᱪᱷᱟ ᱚᱱᱟ ᱢᱟ ᱴᱷᱤᱠ ᱜᱮᱭᱟ ᱟᱢ ᱢᱮᱱᱮᱫᱼᱟ ᱰᱮᱵᱷᱞᱚᱯ ᱡᱷᱟᱲᱠᱷᱚᱸᱰ ᱰᱮᱵᱷᱞᱚᱯ ᱨᱮᱭᱟᱜ
ᱜᱮᱢᱟ ᱱᱟᱯᱟᱭ ᱠᱟᱛᱷᱟ ᱠᱟᱱ ᱜᱮᱭᱟ ᱢᱮᱱᱠᱷᱟᱱ ᱟᱨᱦᱚᱸ ᱢᱮᱱᱟᱜ ᱠᱚᱜᱮᱭᱟ ᱟᱨᱦᱚᱸ ᱟᱢᱟᱜ ᱢᱮᱱᱟᱜ ᱠᱚᱣᱟ ᱡᱟᱹᱛᱤ ᱦᱚᱲ ᱩᱱᱠᱩ ᱪᱮᱠᱟᱛᱮ ᱵᱟᱠᱚ ᱞᱟᱦᱟ ᱫᱟᱲᱮᱭᱟᱜ ᱠᱟᱱᱟ ᱢᱟᱱᱮ ᱥᱟᱱᱛᱷᱟᱞ ᱢᱟ ᱢᱮᱱᱟᱜ ᱵᱚᱱ ᱜᱮ ᱴᱷᱤᱠ ᱜᱮᱭᱟ ᱟᱨᱦᱚᱸ ᱢᱮᱱᱟᱜ ᱠᱚᱣᱟ ᱟᱵᱚᱨᱮᱱ ᱟᱨᱦᱚᱸ ᱟᱹᱫᱤᱵᱟᱹᱥᱤ ᱵᱚᱭᱦᱟ ᱢᱮᱱᱟᱜ ᱠᱚᱣᱟ ᱢᱩᱱᱰᱟ ᱳᱨᱟᱣ ᱛᱚ ᱩᱱᱠᱩ ᱪᱮᱫᱟᱜ ᱟᱨ ᱵᱟᱠᱚ ᱞᱟᱦᱟᱜ ᱠᱟᱱᱟ ᱟᱵᱚ ᱞᱮᱠᱟ? ᱥᱮ ᱟᱵᱚᱠᱚ ᱞᱟᱦᱟ ᱨᱮ ᱵᱟᱠᱚ ᱞᱟᱦᱟ ᱤᱫᱤᱭᱮᱫᱟ ᱟᱵᱚᱣᱟᱜ ᱥᱚᱢᱟᱡᱽ, ᱟᱹᱫᱤᱵᱟᱟᱹᱥᱤ ᱥᱚᱢᱟᱡᱽ᱾ ᱡᱚᱠᱷᱚᱱ ᱩᱱᱠᱩ ᱚᱞᱚᱜ ᱯᱟᱲᱦᱟᱜ ᱠᱟᱱᱟ ᱛᱚ ᱩᱱᱠᱩ ᱢᱟ ᱥᱚᱢᱟᱡᱽ ᱠᱚ ᱵᱟᱹᱜᱤᱭᱟᱜ ᱠᱟᱱᱟ ᱪᱮᱫᱟᱜ? ᱵᱚᱞᱮ ᱪᱮᱫ ᱚᱱᱠᱟ ᱦᱩᱭ ᱫᱟᱲᱭᱟᱜᱼᱟ ᱠᱟᱨᱚᱱ ᱵᱚᱞᱮ ᱟᱵᱚᱣᱟᱜ ᱥᱚᱢᱟᱡᱽ ᱠᱚ ᱵᱟᱝᱜᱟᱜ ᱠᱟᱱᱟ, ᱡᱷᱟᱲᱠᱷᱚᱸᱰ ᱨᱮᱱᱟᱜ? ᱥᱟᱱᱛᱷᱟᱞ ᱟᱫᱤᱵᱟ. ᱥᱤ ᱠᱚ, ᱦᱮᱸ ᱦᱳᱭ ᱮᱱᱟ?
ᱡᱟᱦᱟᱸ ᱞᱮᱠᱟᱱᱟᱜ ᱥᱚᱢᱟᱡᱽ ᱨᱮᱱ ᱠᱚ ᱞᱟᱦᱟᱜ ᱠᱟᱱᱟ ᱛᱚ ᱩᱱᱠᱩ ᱫᱚ
ᱵᱤᱡᱽᱱᱮᱥ ᱫᱚᱠᱚ ᱵᱤᱡᱽᱱᱮᱥ ᱟᱫᱷᱟᱛ ᱯᱟᱲᱦᱟᱜ ᱠᱟᱱᱟ ᱥᱟᱶᱛᱮ ᱩᱱᱠᱩ ᱨᱟᱡᱽᱱᱳᱭᱛᱤᱠ ᱟᱨᱠᱳ ᱞᱟᱦᱟᱜ ᱠᱟᱱᱟ, ᱟᱨ ᱚᱱᱟ ᱠᱚ ᱟᱫᱷᱟᱨ ᱛᱮᱜᱮ ᱠᱚ ᱪᱟᱞᱟᱜ ᱠᱟᱱ ᱛᱟᱵᱚᱱᱟ ᱟᱵᱚᱨᱮᱱ ᱟᱹᱫᱤᱵᱟᱹᱥᱤ ᱦᱚᱲ ᱫᱚ ᱢᱟᱱᱮ ᱵᱤᱡᱽᱱᱮᱥ ᱪᱷᱮᱛᱨᱚ ᱦᱚᱸ ᱟᱹᱰᱤ ᱠᱚᱢ ᱢᱮᱱᱟᱜ ᱵᱚᱱᱟ ᱨᱟᱡᱽᱱᱤᱛᱤ ᱪᱷᱮᱛᱨᱮᱚ ᱦᱚᱸ ᱟᱹᱰᱤ ᱠᱚᱢ ᱢᱮᱱᱟᱜ ᱵᱚᱱᱟ᱾ ᱜᱚᱴᱟ ᱠᱷᱮᱛᱨᱮ ᱨᱮᱜᱮ ᱟᱹᱰᱤ ᱠᱚᱢ ᱢᱮᱱᱟᱜ ᱵᱚᱱᱟ ᱱᱚᱣᱟ ᱤᱭᱟᱹᱛᱮ ᱵᱟᱵᱚᱱ ᱞᱟᱦᱟᱜ ᱠᱟᱱᱟ᱾
ᱦᱮᱸ ᱟᱨᱚᱢ ᱧᱮᱞᱟ ᱢᱟᱱᱮ ᱡᱷᱟᱲᱠᱷᱚᱸᱰ ᱦᱚᱸ ᱫᱚᱢᱮ ᱫᱚ ᱵᱟᱝ ᱰᱮᱵᱷᱞᱚᱯ ᱠᱟᱱ ᱛᱟᱵᱚᱱᱟ ᱱᱚᱣᱟ ᱨᱮᱭᱟᱜ ᱠᱟᱨᱚᱱ ᱪᱮᱫ ᱠᱟᱱᱟ ᱡᱮ ᱥᱚᱨᱠᱟᱨ ᱠᱟᱱᱟ ᱥᱮ ᱱᱚᱣᱟ ᱨᱮᱭᱟᱜ ᱠᱟᱨᱚᱱ ᱟᱵᱩ ᱦᱚᱸ ᱠᱟᱱ ᱜᱮᱭᱟ ᱵᱚᱱ ᱵᱚᱞᱮ ᱡᱟ. ᱛ ᱟᱵ ᱰᱮᱵᱞᱚᱯ ᱠᱟᱱᱟ ᱱᱚᱣᱟ ᱟᱵᱚᱣᱟᱜ ᱨᱟᱡᱽ ᱜᱮ ᱡᱟᱦᱟᱸ ᱠᱟᱱᱟ᱾
ᱱᱚᱣᱟ ᱨᱮ ᱧᱮᱞ ᱞᱮᱱᱠᱷᱟᱱ ᱫᱚ ᱥᱚᱨᱠᱟᱨᱟᱜ ᱦᱚᱸ ᱫᱳᱥ ᱢᱮᱱᱟᱜᱼᱟ, ᱥᱟᱶᱛᱮ ᱟᱵᱚ ᱟᱫᱤᱢ ᱦᱚᱲ ᱦᱚᱯᱚᱱᱟᱜ ᱦᱚᱸ ᱫᱳᱥ ᱢᱮᱱᱟᱜᱼᱟ᱾ ᱢᱟᱱᱮ ᱫᱳᱥ ᱫᱚ ᱟᱵᱚ ᱵᱟᱱᱟ ᱦᱚᱲᱟᱜ ᱢᱮᱱᱟᱜ ᱟᱠᱟᱫ ᱥᱚᱨᱠᱟᱨ ᱦᱚᱸ ᱢᱮᱱᱟᱜᱼᱟ ᱥᱟᱶᱛᱮ ᱟᱵᱚᱣᱟᱜ ᱦᱚᱸ ᱢᱮᱱᱟᱜᱼᱟ ᱥᱚᱨᱠᱟᱨ ᱦᱚᱸ ᱱᱤᱛᱚᱜ ᱟᱫᱤᱥᱤ ᱵᱟᱭ ᱡᱚᱢ ᱵᱚᱱᱟ ᱩᱱᱠᱩ ᱦᱚᱸ ᱱᱤᱛᱚᱜ ᱢᱟᱱᱮ ᱪᱷᱟᱛᱤᱠ ᱜᱮᱠᱚ ᱫᱷᱮᱭᱟᱱᱟᱜ ᱠᱚ ᱠᱟᱱᱟ ᱟᱨ ᱟᱵᱚ ᱡᱟᱦᱟᱸᱴᱟᱜ ᱵᱚᱱ ᱵᱤᱥᱟᱹᱥ ᱜᱮᱭᱟ ᱡᱟᱦᱟᱸᱴᱟᱜ ᱵᱚᱱ ᱢᱟᱱᱟᱣ ᱤᱫᱤᱭᱟ ᱩᱱᱤ ᱠᱷᱩᱫ ᱟᱵᱚ ᱵᱟᱭ ᱫᱷᱮᱭᱟᱱ ᱵᱚᱱ ᱠᱟᱱᱟ ᱟᱫᱚ ᱱᱩᱤ ᱫᱚ ᱟᱵᱚ ᱜᱮ ᱤᱭᱟᱹ ᱜᱮ ᱦᱩᱭᱩᱜ ᱛᱟᱵᱚᱱᱟ ᱚᱱᱟ ᱠᱚ ᱥᱮᱴᱮᱞᱮᱭᱟ ᱛᱚᱵᱮ ᱟᱹᱱᱮ ᱟᱵᱚ ᱡᱷᱟᱲᱠᱷᱚᱸᱰ ᱵᱚᱱ ᱰᱮᱵᱷᱞᱚᱯ ᱫᱟᱲᱮᱭᱟᱜᱼᱟ ᱵᱟᱠᱷᱟᱡ
ᱮᱠᱟᱞ ᱞᱮᱠᱟ ᱦᱮᱸ ᱱᱚᱣᱟ ᱫᱚ ᱮᱠᱟᱞ ᱟᱢ ᱦᱚᱸ ᱚᱸᱰᱮ ᱱᱟᱯᱟᱭ ᱠᱟᱛᱷᱟ ᱞᱟᱹᱭ ᱠᱮᱫᱟ ᱱᱚᱴᱟ ᱢᱟ ᱱᱚᱣᱟ ᱦᱚᱸ ᱠᱟᱨᱚᱱ ᱠᱟᱱ ᱜᱮᱭᱟ ᱡᱮ ᱟᱵᱚ ᱡᱷᱟᱲᱠᱷᱚᱱᱰ ᱵᱟᱝ ᱰᱮᱵᱷᱞᱚᱯᱚᱜ ᱠᱟᱱᱟ ᱡᱟᱹᱵᱽ ᱠᱤ ᱩᱱᱟᱹᱜ ᱜᱚᱴᱟ ᱫᱤᱥᱚᱢ ᱫᱩᱱᱤᱭᱟᱹ ᱨᱮ ᱦᱚᱲ ᱢᱮᱱᱟᱜᱼᱟ ᱡᱷᱟᱨᱠᱷᱚᱸᱰ ᱫᱚ ᱥᱳᱱᱟ ᱨᱟᱡᱽ ᱠᱟᱱᱟ